ᱦᱮᱞᱳ
ᱦᱮᱞᱳ
ᱦᱮᱸ ᱡᱚᱦᱟᱨ ᱜᱮ ᱵᱚᱭᱦᱟ
ᱡᱚᱦᱟᱨᱠ ᱡᱚᱦᱟᱨ ᱜᱮ
ᱚᱸ ᱛᱟᱦᱚᱞᱮ ᱪᱮᱫ ᱠᱚ ᱪᱮᱠᱟᱹ ᱵᱟᱲᱟ ᱦᱩᱭᱩᱜ ᱠᱟᱱᱟ᱾
ᱪᱤᱠᱟᱹᱭ ᱜᱮ ᱵᱟᱝ ᱫᱩᱲᱩᱵ ᱦᱩᱭ ᱟᱠᱟᱱᱟ᱾ ᱟᱢ ᱫᱚᱢ ᱪᱤᱠᱟᱹᱭᱮᱫᱼᱟ?
ᱤᱧ ᱦᱚᱧ ᱫᱩᱲᱩᱵ ᱟᱠᱟᱱ ᱜᱮᱭᱟ᱾ ᱟᱨ ᱛᱩᱯᱩ ᱵᱟᱲᱟ ᱠᱚᱫᱚ ᱦᱩᱭᱩᱭᱟ ᱟᱠᱟᱱᱟ ᱥᱮ ᱵᱟᱝᱟ?
ᱛᱯᱚ ᱦᱩᱭ ᱠᱟᱱᱟ᱾ ᱟᱫᱚᱢ ᱛᱩᱯᱩᱭ ᱱᱟ? ᱦᱳᱭ ᱡᱚᱢ ᱦᱩᱭ ᱠᱟᱱᱟ᱾
ᱦᱚᱸ ᱦᱚᱸ ᱤᱧ ᱦᱩᱧ ᱛᱩᱯᱩ ᱟᱠᱟᱱ ᱜᱮᱭᱟ ᱥᱮᱛᱟᱜ ᱧᱚᱜ ᱨᱮᱜᱮ ᱫᱟᱠᱟ ᱡᱚᱢ ᱠᱟᱹᱢᱤ ᱜᱮ ᱥᱟᱨᱟᱣ ᱦᱩᱭ ᱟᱠᱟᱱ ᱜᱮᱭᱟ
ᱟᱪᱷᱟ ᱛᱟᱦᱚᱞᱮ ᱪᱮᱫ ᱠᱚᱢ ᱪᱤᱠᱟᱹᱭᱮᱫᱼᱟ
ᱤᱧ ᱦᱚᱸ ᱱᱚᱜᱚᱭ ᱫᱩᱲᱩᱵ ᱠᱟᱛᱮ ᱜᱮ ᱯᱷᱳᱱ ᱠᱚᱜᱮᱧ ᱪᱟᱞᱟᱣ ᱵᱟᱲᱟᱭᱮᱫ ᱛᱟᱦᱮᱱ
ᱦᱮᱸ
ᱟᱫᱚ ᱱᱤᱛᱚᱜ ᱫᱚ ᱥᱮᱨᱚᱠᱚᱢ ᱠᱟᱹᱢᱤ ᱫᱚ ᱵᱟᱝ ᱧᱮᱞᱚᱜ ᱠᱟᱱᱟ ᱟᱹᱰᱤ ᱡᱳᱨᱮ ᱥᱤᱛᱩᱝ ᱠᱟᱜᱼᱟ
ᱦᱳᱭ ᱦᱳᱭ ᱚᱠᱟᱛᱮ ᱪᱟᱞᱟᱜ ᱦᱚᱸ ᱵᱟᱭ ᱜᱟᱱᱚᱜ ᱠᱟᱱᱟ ᱩᱱᱟ. ᱜ ᱥᱤᱛᱩᱝ ᱨᱮ
ᱚᱠᱟᱛᱮ ᱪᱟᱞᱟᱣ ᱵᱟᱭ ᱜᱟᱱᱚᱜ ᱠᱟᱱᱟ ᱩᱱᱟᱹᱜ ᱥᱤᱛᱩᱝ ᱨᱮ ᱚᱠᱟᱥᱮᱫ ᱵᱟᱨᱨᱮ ᱥᱮᱫ ᱮᱢ ᱛᱩᱫᱩᱜᱼᱟ ᱩᱱᱟᱹᱜ ᱥᱤᱛᱩᱝ
ᱦᱳᱭ ᱦᱳᱭ
ᱚᱱᱟ ᱜᱮᱛᱚ ᱩᱱᱟᱹᱜ ᱥᱤᱛᱩᱝ ᱨᱮ ᱪᱮᱠᱟᱛᱮ ᱵᱟᱭᱨᱮᱢ ᱛᱩᱫᱟᱜ
ᱦᱩᱸ ᱱᱚᱝᱠᱟ ᱥᱤᱛᱩᱝ ᱨᱮᱫᱚ
ᱛᱟᱞᱮᱸ ᱦᱩᱸ ᱛᱟᱦᱚᱞᱮ ᱚᱞᱚᱜ ᱯᱟᱲᱦᱟᱜ ᱠᱚᱫᱚᱢ ᱪᱮᱫ ᱞᱮᱠᱟ ᱪᱟᱞᱟᱜ ᱠᱟᱱᱟ ᱠᱟᱱᱟ ᱥᱮ ᱪᱮᱫ ᱞᱮᱠᱟ ᱦᱩᱭᱩᱜ ᱠᱟᱱᱟ
ᱩᱸᱜ ᱪᱟᱞᱟᱜ ᱠᱟᱱ ᱜᱮᱭᱟ ᱟᱢᱟᱜ ᱜᱮ
ᱤᱧᱟᱹᱜ ᱦᱚᱸ ᱢᱚᱴᱢᱩᱴᱤ ᱪᱟᱞᱟᱜ ᱠᱟᱱ ᱜᱮᱭᱟ ᱚᱞᱚᱜ ᱯᱟᱲᱦᱟᱣ ᱠᱚᱫᱚ
ᱦᱩᱸ
ᱦᱚᱸ ᱟᱨ ᱥᱟᱶ ᱛᱮ ᱠᱚᱢᱯᱤᱴᱤᱮᱴᱤᱵᱽ ᱮᱠᱡᱟᱢ ᱞᱟᱹᱜᱤᱫ ᱝᱠᱟ ᱥᱟᱯᱲᱟᱣ ᱠᱚ ᱦᱩᱭᱩᱜ ᱠᱟᱱᱟ ᱥᱮ ᱵᱟᱝ ᱦᱩᱭᱩᱜ ᱠᱟᱱ ᱜᱮᱭᱟ
ᱚᱱᱠᱟ ᱫᱚ ᱠᱚᱢᱯᱤᱴᱤᱮᱴᱤᱵ ᱠᱚᱨᱮᱱᱟᱜ ᱫᱚ ᱵᱟᱝ ᱤᱭᱟᱹ ᱦᱟᱛᱟᱣ ᱦᱩᱭᱩ ᱟᱠᱟᱱᱟ ᱱᱤᱛᱚᱛᱚ ᱠᱚᱞᱮᱡ ᱜᱮ
ᱚᱱᱠᱟ ᱫᱚ ᱯᱨᱤᱯᱟᱨᱮᱥᱮᱱ ᱠᱚᱫᱚ ᱛᱟᱦᱚᱞᱮ ᱟᱪᱪᱷᱟ ᱟᱪᱪᱷᱟ ᱠᱚᱞᱮᱡᱽ ᱜᱮ ᱵᱟᱝ ᱠᱚᱞᱮᱡ ᱜᱮ ᱱᱤᱛᱚᱜᱜ ᱫᱚ ᱟᱯᱟᱛᱚᱫᱚ
ᱦᱳᱭ ᱟᱯᱛᱚ ᱛᱮ ᱫᱚ ᱱᱤᱛᱚᱜ ᱠᱚᱞᱮᱡᱽ ᱜᱮ
ᱟᱨ ᱵᱤᱱᱤᱰ ᱠᱚᱫᱚ ᱦᱩᱭ ᱟᱠᱟᱱᱟ ᱥᱮ ᱵᱟᱝ
ᱦᱳᱭ ᱮᱦᱚᱵ ᱟᱠᱟᱱᱟ
ᱮᱦᱚᱵ ᱜᱟᱱ ᱜᱮᱭᱟ ᱟᱨ ᱪᱮᱫ ᱞᱮᱠᱟ ᱵᱤᱱᱤᱰ ᱠᱚᱫᱚ ᱦᱩᱭᱩᱜ ᱠᱟᱱᱟ ᱢᱚᱸᱡᱽ
ᱦᱳᱭ ᱦᱳᱭ ᱱᱤᱛᱚᱜ ᱢᱚᱸᱡᱽ ᱜᱮ ᱪᱟᱞᱟᱜ ᱠᱟᱱᱟ
ᱵᱤᱱᱤᱰ ᱞᱟᱦᱟᱨᱮ ᱯᱨᱤᱯᱟᱨᱮᱥᱚᱱ ᱠᱚ ᱪᱮᱫ ᱞᱮᱠᱟ ᱵᱤᱱ ᱦᱟᱛᱟᱣ ᱞᱮᱫᱼᱟ
ᱚᱱᱠᱟ ᱞᱮᱠᱟ ᱫᱚ ᱵᱟᱝ
ᱢᱟᱱᱮ ᱠᱮᱞᱟᱥ ᱠᱚᱨᱮ ᱡᱟᱦᱟᱸ ᱠᱚ ᱯᱟᱲᱦᱟᱣ ᱟᱠᱟᱫᱟ ᱚᱱᱠᱟᱜᱮ ᱯᱟᱲᱦᱟᱣ ᱦᱩᱭ ᱟᱠᱟᱱᱟ ᱟᱨ ᱴᱤᱭᱩᱥᱮᱱ ᱠᱚᱫᱚ
ᱴᱤᱭᱩᱥᱚᱱ ᱠᱚᱫᱚ ᱚᱱᱠᱟ ᱚᱱᱠᱟ ᱫᱚ ᱵᱟᱝ
ᱚ ᱟᱪᱪᱷᱟ ᱟᱪᱪᱷᱟ
ᱱᱤᱡᱮᱛᱮᱜᱮ
ᱟᱨ ᱛᱟᱦᱚᱞᱮ ᱛᱟᱦᱚᱞᱮ ᱠᱚᱢᱯᱤᱴᱤᱵᱽ ᱮᱠᱡᱟᱢ ᱞᱟᱹᱜᱤᱫ ᱯᱮᱯᱟᱨᱮᱥᱚᱱ ᱠᱚᱵᱤᱱ ᱦᱟᱛᱟᱣᱟ ᱥᱮ ᱵᱟᱵᱤᱱ ᱦᱟᱛᱟᱣᱟ ᱥᱮ ᱪᱮᱫᱠᱟ ᱢᱟᱱᱮ ᱵᱤᱱ ᱢᱚᱱᱮ ᱠᱟᱜ
ᱦᱟᱛᱟᱣ ᱦᱩᱭᱩᱜᱼᱟ
ᱠᱚᱞᱮᱡᱽ ᱠᱚ ᱠᱚᱢᱯᱞᱤᱴ ᱠᱟᱛᱮ ᱥᱮ ᱚᱱᱟ ᱥᱟᱶ ᱥᱟᱶᱛᱮᱜᱮ ᱠᱚᱞᱮᱡᱽ ᱠᱚ ᱥᱟᱶ ᱥᱟᱶ ᱛᱮᱜᱮ ᱟᱪᱪᱷᱟ ᱢᱟᱱᱮ ᱵᱟᱱᱟᱨ ᱥᱮᱫ ᱜᱮ ᱞᱟᱦᱟ ᱦᱩᱭᱩᱜᱼᱟ ᱠᱚᱞᱮᱡᱽ ᱥᱮᱱᱟᱜ ᱦᱚᱸ ᱥᱟᱶᱛᱮ ᱡᱟᱦᱟᱱᱟᱜ ᱚᱱᱠᱟᱱᱟᱜ ᱯᱚᱨᱤᱠᱷᱟ
ᱵᱟᱱᱟᱨ ᱜᱮ ᱧᱮᱞ ᱦᱳᱭᱳᱼᱟ
ᱦᱩᱸ
ᱟᱮᱱ ᱫᱚ ᱛᱟᱦᱚᱞᱮ
ᱦᱮᱸ ᱟᱹᱞᱤᱧ ᱦᱚᱸ ᱚᱱᱠᱟ ᱜᱮᱞᱤᱧ ᱵᱷᱟᱵᱤᱤᱛ ᱟᱠᱟᱫᱟ ᱡᱮ ᱵᱟᱱᱟᱨ ᱜᱮ ᱪᱟᱞᱟ ᱦᱩᱭᱩᱜᱜᱼᱟ ᱢᱤᱫᱴᱟᱝ ᱫᱚ ᱪᱟᱞᱟᱜ ᱠᱟᱱ ᱛᱟᱦᱮᱱ ᱢᱤᱫᱴᱟᱝ ᱯᱚᱨᱤ ᱫᱚ ᱢᱤᱫᱴᱟᱝ ᱵᱤᱱᱤᱴ ᱫᱚᱦᱚᱭᱱᱟ ᱠᱚᱢᱯᱴᱤᱭᱩ
ᱚ ᱦᱚᱸ
ᱮᱠᱡᱟᱢ ᱨᱮᱱᱟᱜ
ᱟᱵᱤᱱ ᱫᱚ ᱪᱮᱫ ᱮᱠᱡᱟᱢ ᱠᱚ ᱵᱮᱱ ᱮᱢᱮᱜᱼᱟ
ᱚᱱᱮ ᱮᱢ ᱵᱟᱲᱟ ᱦᱩᱭᱮᱱ ᱜᱮᱭᱟ ᱡᱤ ᱰᱤ ᱠᱚᱨᱮᱱᱟᱜ
ᱩᱸ
ᱟ
ᱛᱟᱦᱚᱞᱮ ᱚᱠᱟᱞᱮᱠᱟ ᱦᱩᱭᱱᱟ?
ᱦᱩᱭᱮᱱ ᱜᱮᱭᱟ ᱢᱚᱴᱟᱢᱩᱴᱤ ᱡᱚᱛᱚ ᱴᱩᱠᱩ ᱦᱮᱡ ᱞᱮᱱᱟ ᱚᱱᱠᱟ ᱫᱚᱞᱤᱧ ᱠᱚᱨᱟᱣ ᱟᱫᱚ ᱨᱮᱡᱟᱞ ᱠᱚᱜᱮ ᱟᱹᱨᱤᱭᱟᱱᱟ ᱛᱚ ᱟᱫᱚ ᱵᱟᱝ ᱵᱟᱰᱟᱭᱚᱜ ᱠᱟᱱᱟ ᱪᱮᱫ ᱦᱚᱸ ᱦᱚᱸ᱾
ᱟᱫᱚ ᱚᱠᱟ ᱞᱮᱠᱟ ᱵᱮᱱ ᱵᱩᱡᱷᱟᱹᱣᱮᱫᱼᱟ ᱜᱟᱱᱚᱜ ᱞᱮᱠᱟ ᱥᱮ ᱵᱟᱝ ᱜᱟᱱᱚᱜ ᱞᱮᱠᱟ?
ᱦᱮᱸ᱾ ᱟᱫᱚ ᱜᱟᱱ ᱞᱮᱠᱟ ᱜᱮ ᱵᱩᱡᱷᱟᱹᱜ ᱠᱟᱱᱟ, ᱟᱫᱚ ᱨᱮᱡᱟᱞ ᱵᱟᱝ ᱦᱮᱡ ᱞᱮᱱᱠᱷᱟᱱ ᱪᱮᱠᱟ ᱢᱟᱱᱮ ᱯᱩᱨᱟᱹ ᱯᱩᱨᱟᱹ ᱢᱮᱱ ᱵᱟᱝ ᱜᱟᱱᱚᱜ ᱠᱟᱱᱟ ᱡᱮ ᱪᱮᱫ ᱞᱮᱠᱟ ᱪᱤᱠᱟᱹ ᱠᱟᱱᱟ ᱥᱮ ᱪᱤᱠᱟ᱾ ᱪᱟᱱᱥ ᱫᱚ ᱢᱮᱱᱟᱜ ᱞᱮᱠᱟ ᱜᱟᱱᱚᱜ ᱞᱮᱠᱟᱜᱮ ᱟᱫᱚ ᱫᱮᱠᱷᱟ ᱡᱟᱠ ᱨᱮᱡᱟᱞ ᱜᱮ ᱞᱟᱹᱭᱟᱭ ᱛᱚᱠᱷᱚᱱ᱾
ᱦᱩᱸ ᱦᱩᱸ᱾
ᱟᱨ
ᱚ ᱟᱨ ᱛᱟᱦᱚᱞᱮ
ᱟ ᱛᱟᱦᱚᱞᱮ ᱱᱤᱛᱚᱜ ᱫᱚ ᱚᱲᱟᱜ ᱥᱮᱫ ᱨᱮᱜᱮ ᱢᱮᱱᱟᱜ ᱵᱮᱱᱟ ᱪᱮᱠᱟ ᱵᱟᱭᱨᱮ ᱥᱮᱫ
ᱵᱟᱝᱜᱮ ᱵᱟᱭᱮᱨᱮ ᱥᱮᱫ ᱨᱮ ᱫᱩᱲᱩᱵ ᱠᱟᱱᱟᱞᱤᱧ
ᱟᱪᱪᱷᱟ ᱟᱪᱪᱷᱟ᱾
ᱟᱵᱤᱱ ᱫᱚ ᱛᱟᱦᱚᱞᱮ ᱪᱮᱫ ᱠᱚᱵᱤᱱ ᱪᱤᱠᱟᱹᱭᱮᱫᱼᱟ ᱚᱱᱟ ᱵᱟᱠᱷᱟ ᱚᱱᱟ ᱵᱟᱫᱮ ᱢᱟᱱᱮ ᱠᱚᱢᱯᱤᱴᱤᱮᱴᱤᱵ ᱥᱟᱶᱛᱮ ᱠᱚᱞᱮᱡᱽ ᱠᱚᱦᱚᱸ ᱵᱮᱱ ᱠᱚᱨᱟᱣᱮᱫᱼᱟ ᱥᱮ ᱚᱱᱟ ᱠᱚᱫᱚ ᱵᱟᱝᱜᱮ?
ᱟᱹᱞᱤᱧ ᱦᱚᱸ ᱠᱚᱨᱟᱭᱮᱫ ᱜᱮᱭᱟᱞᱤᱧ᱾
ᱦᱮᱸ᱾ ᱦᱩᱸ᱾ ᱦᱮᱸ ᱛᱟᱦᱚᱞᱮ ᱪᱮᱫ ᱠᱚ? ᱡᱚᱢ
ᱟ ᱛᱟᱦᱚᱞᱮ
ᱛᱤᱱ ᱨᱮᱵᱮᱱ ᱡᱚᱢ ᱟᱠᱟᱫᱼᱟ?
ᱦᱚᱞᱟ ᱫᱚ ᱦᱮᱞᱳ᱾ ᱦᱮᱞᱳ᱾
ᱦᱮᱞᱳ᱾
ᱦᱮᱞᱳ ᱦᱮᱞᱳ᱾
ᱦᱩᱸ᱾ ᱦᱩᱸ᱾
ᱛᱟᱦᱚᱞᱮ ᱵᱚᱭᱦᱟ ᱟᱯᱮ ᱥᱮᱫ ᱫᱚ ᱪᱮᱫ ᱞᱮᱠᱟ ᱯᱚᱨᱚᱵᱽ ᱠᱚ ᱦᱩᱭᱩᱜᱼᱟ ᱥᱮ ᱪᱮᱫ ᱞᱮᱠᱟ?
ᱟᱞᱮ ᱦᱚᱸ ᱯᱚᱨᱚᱵᱽ ᱠᱚᱫᱚ ᱟᱞᱮᱥᱮᱫ ᱫᱚ ᱚᱱᱠᱟ ᱯᱚᱨᱚᱵᱽ ᱠᱚᱫᱚ ᱵᱟᱦᱟ ᱥᱚᱦᱚᱨᱟᱭ ᱜᱮ ᱟᱫᱚ ᱚᱱᱠᱟ ᱯᱚᱨᱚᱵᱽ ᱠᱚᱫᱚ ᱵᱟᱝ ᱦᱩᱭᱩᱜᱼᱟ᱾
ᱟᱪᱪᱷᱟ᱾ ᱵᱟᱦᱟ ᱥᱚᱦᱚᱨᱟᱭ ᱜᱮ᱾ ᱡᱮ ᱢᱟᱱᱮ ᱪᱮᱫ ᱞᱮᱠᱟ ᱯᱮ ᱢᱟᱱᱟᱣ ᱜᱮᱭᱟ ᱥᱮ ᱪᱮᱫ ᱞᱮᱠᱟ ᱠᱟᱛᱮ? ᱮᱛᱚᱦᱚᱵ ᱠᱚ ᱦᱩᱭᱩᱜ ᱜᱮᱭᱟ ᱥᱮ ᱪᱮᱫ ᱞᱮᱠᱟ ᱢᱟᱱᱮ ᱜᱚᱴᱟ ᱥᱮᱫ ᱜᱮ ᱟᱸᱡᱚᱢ ᱵᱟᱲᱟ ᱦᱩᱭ ᱠᱟᱱ ᱜᱮᱭᱟ ᱜᱚᱴᱟ ᱥᱮᱫ ᱜᱮ ᱡᱩᱫᱟᱹ ᱡᱩᱫᱟᱹ ᱦᱩᱭᱩᱜ ᱜᱮ ᱥᱮ ᱚᱱᱟ ᱯᱚᱨᱚᱵᱽ ᱵᱤᱦᱟᱹ ᱠᱚ ᱢᱟᱱᱮ ᱟᱫᱚ ᱟᱯᱮᱥᱮᱫ ᱪᱮᱫ ᱞᱮᱠᱟ ᱦᱩᱭᱩᱜᱼᱟ᱾ ᱠᱟᱹᱴᱤᱡ ᱵᱤᱱ ᱜᱟᱞᱢᱟᱨᱟᱣ ᱞᱮᱠᱷᱟᱱ ᱚᱱᱟ ᱤᱫᱤ ᱠᱟᱛᱮᱫ ᱢᱟᱱᱮ ᱠᱟᱹᱴᱤᱡ ᱥᱚᱡᱷᱮ ᱥᱟᱦᱮᱵ ᱵᱮᱱ ᱢᱮᱱ ᱞᱮᱠᱷᱟᱱ ᱵᱷᱟᱹᱜᱤ ᱠᱚᱜᱼᱟ᱾
ᱟᱫᱚ ᱚᱱᱠᱟ ᱫᱚ ᱞᱟᱹᱭ ᱛᱮᱫᱚ ᱚᱠᱟᱞᱮᱠᱟ ᱢᱟᱱᱮ ᱵᱟᱦᱟ ᱥᱚᱦᱚᱨᱟᱭ ᱫᱚ ᱢᱤᱫ ᱧᱚᱜ ᱜᱮᱭᱟ ᱟᱫᱚ ᱚᱱᱟ ᱵᱟᱫ ᱠᱟᱛᱮᱫ ᱮᱴᱟᱜ ᱯᱚᱨᱚᱵᱽ ᱠᱚᱫᱚ ᱚᱱᱠᱟ ᱫᱚ ᱵᱟᱝ ᱦᱩᱭᱩᱜᱼᱟ᱾
ᱟᱪᱪᱷᱟ, ᱚᱱᱠᱟᱱ ᱢᱟᱜ ᱢᱚᱬᱮ ᱠᱚ ᱚᱱᱠᱟᱱ ᱢᱟᱜ ᱢᱚᱬᱮ ᱠᱚ ᱥᱟᱶᱛᱮ ᱛᱮ ᱟᱨᱚ ᱡᱮᱢᱚᱱ ᱟᱞᱮᱥᱮᱫ ᱫᱚ ᱢᱟᱜᱽᱥᱟᱞᱤ ᱠᱚ ᱟᱥᱟᱲᱤᱭᱟᱹ ᱠᱚ ᱛᱟᱨ ᱯᱚᱨ ᱜᱚᱨᱭᱟ ᱠᱚ ᱡᱮᱢᱚᱱ ᱦᱩᱭᱩᱜᱼᱟ᱾ ᱟᱯᱮ ᱥᱮᱫ ᱫᱚ ᱛᱟᱦᱚᱞᱮ ᱚᱱᱠᱟᱱᱟᱜ ᱫᱚ ᱵᱟᱝ ᱦᱩᱭᱩᱜᱼᱟ?
ᱚᱱᱟ ᱚᱱᱟ ᱠᱚᱫᱚ ᱦᱩᱭᱩᱜ ᱜᱮᱭᱟ ᱢᱟᱜ ᱢᱚᱬᱮ ᱫᱚ ᱵᱟᱝ ᱦᱩᱭ ᱠᱟᱱᱟ
ᱟᱪᱪᱷᱟ ᱟᱪᱪᱷᱟ
ᱦᱩᱸ
ᱚᱱᱟ ᱠᱚᱫᱚ ᱦᱳᱭᱳᱜ ᱜᱮᱭᱟ ᱛᱟᱦᱚᱞᱮ ᱛᱟᱦᱚᱞᱮ ᱥᱚᱨᱦᱟᱭ ᱨᱮ ᱦᱩᱱᱟ. ᱝ ᱪᱮᱫᱞᱮᱠᱟ
ᱮᱱᱮᱡ ᱥᱮᱨᱮᱧ ᱠᱚ ᱢᱟᱱᱮ ᱛᱤᱱ ᱫᱤᱱ ᱦᱩᱭᱩᱜ ᱜᱮᱭᱟ ᱥᱮ ᱪᱮᱜ ᱞᱮᱠᱟᱯᱮ ᱯᱚᱴᱟᱣ ᱜᱮᱭᱟ ᱠᱟᱹᱴᱤᱡ ᱢᱮᱱ ᱞᱮᱠᱷᱟᱱ ᱵᱮᱱ ᱵᱷᱟᱹᱞᱤ ᱠᱚᱜᱼᱟ?
ᱟᱫᱚ ᱥᱚᱨᱦᱟᱭ ᱠᱚᱫᱚ ᱜᱟᱜ ᱢᱚᱬᱮ ᱢᱟᱦᱟ ᱜᱮ
ᱢᱚᱸᱬᱮᱢᱟᱸᱦᱟ
ᱢᱚᱜ ᱢᱚᱬᱮ ᱢᱟᱦᱟᱸ ᱠᱚᱜᱮ ᱢᱚᱬᱮ ᱢᱟᱦᱟ ᱦᱩᱭᱩᱜ
ᱦᱳᱭ ᱦᱳᱭ
ᱟᱪᱪᱷᱟ ᱟᱹᱰᱤ ᱠᱟᱡᱟᱠ ᱧᱚᱜ ᱜᱮᱯᱮ ᱢᱟᱱᱟᱣ ᱜᱮᱭᱟ ᱥᱮ
ᱦᱳᱭ ᱥᱚᱦᱨᱟᱭ ᱫᱚ ᱢᱟᱱᱟᱣ ᱜᱮ ᱦᱩᱭᱩᱜᱼᱟ
ᱟᱪᱪᱷᱟ ᱟᱨ ᱚᱱᱠᱟᱱ ᱵᱟᱦᱟ
ᱵᱟᱦᱟ ᱵᱟᱦᱟ ᱠᱚᱨᱮ ᱫᱚ ᱚᱱᱠᱟ ᱫᱚ ᱵᱟᱝ ᱞᱟᱹᱭ ᱞᱮᱠᱷᱟᱱ ᱫᱚ ᱩᱱᱟᱹᱜ ᱤᱭᱟᱹᱣ ᱫᱚ ᱵᱟᱝ ᱦᱩᱭᱩᱜ ᱜᱮᱭᱟ ᱢᱟᱱᱟᱣ ᱜᱮ ᱚᱱᱠᱟ ᱟᱹᱰᱤ ᱤᱭᱟᱹ ᱫᱚ ᱵᱟᱝᱜᱮ ᱦᱚᱭ ᱦᱩᱸ ᱟᱨ ᱛᱟᱞᱦᱮ ᱟᱯᱮᱥᱮᱱ ᱫᱚ ᱚᱱᱠᱟ ᱵᱟᱦᱟ ᱥᱚᱦᱨᱟᱭ ᱚᱠᱟᱞᱮᱠᱟ ᱦᱩᱭᱩᱜᱼᱟ
ᱦᱩᱸ ᱟᱞᱮᱥᱮᱫ ᱦᱳ ᱥᱚᱨᱦᱟᱭ ᱫᱚ ᱢᱟᱱᱮ ᱟᱹᱰᱤ ᱢᱚᱸᱡᱽ ᱜᱮᱠᱚ ᱢᱟᱱᱟ ᱜᱮᱭᱟ ᱟᱹᱰᱤ ᱠᱚᱰᱨᱟ ᱧᱚᱜ ᱜᱮ ᱠᱟᱡᱟᱠ ᱧᱚᱸᱜ ᱜᱮᱠᱚ ᱢᱟᱱᱟᱣ ᱜᱮᱭᱟ ᱵᱟᱦᱟ ᱦᱚᱸ ᱦᱩᱭᱩᱜ ᱜᱮᱭᱟ ᱥᱟᱶᱛᱮ ᱟᱫᱚ ᱟᱞᱮᱥᱮᱫ ᱢᱟ ᱵᱟᱦᱟ ᱵᱟᱦᱟ ᱞᱟᱦᱟᱨᱮ ᱢᱟᱜᱽ ᱢᱟᱜᱽ ᱥᱟᱰᱮ ᱢᱤᱫᱴᱟᱝ ᱦᱳᱭᱳᱜ ᱜᱮᱭᱟ ᱚᱱᱟ ᱦᱚᱸ ᱠᱚᱨᱟᱣ ᱜᱮᱭᱟ ᱠᱚ ᱛᱟᱯᱚᱨᱮ ᱵᱟᱦᱟ ᱛᱟᱭᱱᱚᱢ ᱠᱤᱪᱷᱩ ᱫᱤᱱ ᱯᱚᱨ ᱟᱥᱟᱲ ᱵᱚᱸᱜᱟ ᱠᱟᱪᱷᱟ ᱠᱟᱪᱷᱤ ᱜᱮ ᱟᱥᱟᱲᱤ ᱢᱮᱱᱛᱮ ᱠᱚ ᱢᱮᱱ ᱚᱱᱟ ᱦᱩᱭᱩᱜ ᱜᱮᱭᱟ ᱛᱟᱯᱚ ᱮᱠᱟᱞᱛᱮ ᱥᱚᱨᱦᱟᱭ ᱴᱟᱭᱤᱢ ᱚᱱᱟ ᱥᱚᱭᱚᱜ ᱥᱚᱨᱦᱟᱭ ᱚᱠᱛᱚ ᱚᱱᱟ ᱜᱚᱰᱳᱭᱟᱯ ᱵᱚᱸᱜᱟ ᱵᱩᱨᱩ ᱠᱚ ᱤᱭᱟᱹ ᱠᱟᱛᱮᱜ ᱜᱮ ᱥᱚᱦᱚᱨᱟᱭ ᱫᱚᱞᱮ ᱮᱛᱚᱦᱚᱵᱟ ᱟᱞᱮᱥᱮᱫ ᱫᱚ ᱚᱱᱠᱟ ᱛᱚ
ᱟᱪᱪᱷᱟ
ᱚᱱᱠᱟ ᱠᱟᱛᱮ ᱜᱮ ᱮᱠᱫᱚᱢ ᱟᱹᱰᱤ ᱤᱭᱟ. ᱮᱱᱮᱡ ᱥᱮᱨᱮᱧ ᱠᱚ ᱮᱠᱫᱚᱢ ᱟᱵᱚᱣᱟᱜ ᱮᱫᱚᱢ ᱚᱱᱠᱟ ᱛᱟᱞᱟ ᱛᱮᱜᱮ
ᱟᱪᱪᱷᱟ
ᱰᱟᱦᱟᱜ ᱰᱤᱦᱤᱜ
ᱛᱟᱦᱚᱞᱮ ᱚᱱᱠᱟ ᱦᱟᱸᱜ ᱟᱯᱮᱥᱮᱱ ᱫᱟᱬᱟᱱ ᱡᱟᱭᱜᱟ ᱠᱚᱫᱚ ᱪᱮᱫ ᱠᱚ ᱢᱮᱱᱟᱜᱼᱟ
ᱫᱟᱬᱟᱱ ᱡᱟᱭᱜᱟ ᱠᱚᱫᱚ ᱟᱯᱟᱛᱚᱛᱚ ᱫᱤᱜᱷᱟ ᱠᱚᱛᱚ ᱵᱮᱱ ᱟᱡᱚᱢ ᱠᱟᱜ ᱜᱮᱭᱟ ᱯᱟᱞᱮᱱ ᱦᱮᱸ ᱚᱱᱟ ᱠᱚᱜᱮ ᱟᱯᱟᱛᱚᱛᱚ ᱚᱱᱟᱴᱟᱜ ᱜᱮ ᱱᱤᱛᱚᱜ ᱫᱚ ᱢᱮᱱᱟᱜ ᱛᱟᱲ ᱜᱮᱮᱭᱟ ᱟᱫᱚ ᱥᱮᱨ ᱚᱢ ᱚᱱᱠᱟᱱ ᱧᱩᱛᱩᱢ ᱡᱚᱱᱚᱠ ᱦᱟᱭᱞᱟᱭᱤᱴᱚᱸᱱᱮ ᱡᱟᱭᱜᱟ ᱠᱚᱫᱚ ᱫᱤᱜᱷᱟ ᱢᱚᱜ ᱫᱤᱜᱷᱟ ᱜᱮ ᱯᱟᱲᱟᱜ ᱠᱟᱱᱟ᱾
ᱟᱪᱪᱷᱟ
ᱟᱹᱰᱤ ᱴᱩᱰᱤᱥ ᱠᱚᱦᱚ ᱟᱹᱰᱤ ᱥᱟᱺᱜᱤᱱ ᱥᱟᱺᱜᱤᱱ ᱠᱷᱚᱱ ᱠᱚ ᱫᱟᱬᱟ ᱫᱚᱠᱚ ᱦᱤᱡᱩᱜ ᱜᱮᱭᱟ ᱚᱱᱟ ᱫᱚᱵᱚᱱ ᱧᱮᱞ ᱟᱠᱟᱜ ᱜᱮᱭᱟ ᱠᱷᱚᱵᱚᱨ ᱠᱚᱨᱮᱦᱚᱸ ᱤᱭᱟᱹ ᱠᱚᱨᱮ ᱦᱚᱸ ᱢᱟᱱᱮ ᱵᱟᱰᱟᱭ ᱦᱚᱸ ᱞᱛᱩ ᱛᱟᱞᱟ ᱛᱮᱵᱚᱱ ᱵᱟᱰᱟᱭ ᱟᱠᱟᱜ ᱜᱮᱭᱟ᱾ ᱫᱚᱨᱭᱟ ᱡᱟᱭᱜᱟ ᱠᱟᱱᱟ ᱫᱟᱜ ᱡᱟᱭᱜᱟ ᱠᱟᱱᱟ ᱛᱚ ᱫᱟᱜ ᱡᱟᱭᱜᱟ ᱠᱚᱫᱚ ᱥᱟᱱᱟᱢ ᱞᱮᱠᱟᱱ ᱦᱚᱲ ᱜᱮᱵᱚᱱ ᱠᱩᱥᱤᱭᱟᱜᱼᱟ᱾ ᱨᱮᱭᱟᱲ ᱡᱤᱱᱤᱥ ᱦᱮ ᱵᱟᱝ? ᱜᱤᱛᱤᱞ ᱠᱚᱦᱚᱸ ᱢᱮᱱᱟᱜᱼᱟ ᱟᱹᱰᱤ ᱪᱮᱦᱨᱟ ᱮᱠᱫᱚᱢ,
ᱦᱩᱸ
ᱫᱟᱜ ᱠᱚ ᱥᱟᱶ ᱛᱮ ᱥᱟᱭᱮᱱᱥ ᱥᱤᱴᱤ ᱠᱚ ᱯᱟᱨᱠ ᱠᱚᱦᱚᱸ ᱟᱹᱰᱤ ᱨᱚᱠᱚᱢ ᱢᱮᱱᱟᱜ ᱜᱮᱭᱟ᱾ ᱚᱠᱚᱭ ᱪᱮᱫ ᱞᱮᱠᱟ ᱫᱟᱬᱟᱱ ᱢᱟᱱᱮ ᱫᱟᱬᱟᱱ ᱪᱟᱞᱟᱣ ᱞᱮᱱᱠᱷᱟᱱ ᱫᱚ ᱡᱷᱚᱛᱚ ᱜᱮ ᱧᱮᱞ ᱥᱟᱱᱟᱼᱟ᱾ ᱯᱟᱨᱠ ᱠᱚᱦᱚᱸ ᱫᱚᱨᱭᱟ ᱠᱚᱦᱚᱸ ᱟᱫᱚ ᱯᱟᱨᱠ ᱠᱚᱫᱚ ᱵᱟᱝ ᱛᱟᱦᱮᱸ ᱠᱟᱱᱟ ᱵᱮᱱᱟᱣ ᱟᱠᱟᱫ ᱠᱚ ᱫᱤᱱ ᱫᱤᱱ ᱛᱮ᱾
ᱦᱩᱸ
ᱴᱤᱠ ᱚᱸᱜ ᱱᱚᱝᱠᱟ᱾ ᱟᱹᱰᱤ ᱥᱟᱺᱜᱤᱧ ᱥᱟᱺᱜᱤᱧ ᱠᱚᱨᱮᱱ ᱠᱷᱚᱱ ᱦᱤᱡᱩᱜ ᱜᱮᱭᱟ ᱠᱚ᱾
ᱟᱪᱪᱷᱟ
ᱴᱩᱨᱤᱥ ᱠᱚᱫᱚ᱾
ᱪᱟᱞᱟᱣ ᱫᱚ ᱢᱚᱱᱮ ᱦᱳᱭᱳᱜᱼᱟ, ᱢᱮᱱᱠᱷᱟᱱ ᱵᱟᱝ ᱪᱟᱞᱟᱜ ᱦᱳᱭ ᱠᱟᱱᱟ ᱪᱟᱞᱟᱜ ᱦᱳᱭᱳᱜᱼᱟ᱾
ᱟᱪᱪᱷᱟ ᱚᱠᱛᱚ ᱠᱚᱵᱤᱱ ᱧᱟᱢ ᱞᱮᱠᱷᱟᱱ ᱮᱠᱫᱚᱢ
ᱦᱳᱭ ᱦᱳᱭ
ᱪᱚᱞᱚ ᱢᱤᱫ ᱫᱷᱟᱣ ᱫᱚ ᱨᱩᱣᱟᱹᱲ ᱦᱤᱡᱩᱜ ᱵᱤᱱ ᱚᱸᱰᱮ ᱠᱷᱚᱱ᱾
ᱪᱮ ᱪᱟᱞᱟᱜ ᱦᱩᱭᱩᱜᱼᱟ᱾ ᱧᱮᱞ ᱠᱟᱜ ᱫᱚ ᱫᱚᱨᱠᱟᱨ ᱜᱮᱭᱟ᱾
ᱦᱳᱭ ᱦᱳᱭ᱾ ᱮᱠᱫᱚᱢ ᱧᱮᱞ ᱱᱚᱣᱟ ᱱᱚᱣᱟ ᱡᱤᱭᱚᱱ ᱨᱮ ᱵᱟᱢ ᱡᱟᱭᱜᱟ ᱠᱚ ᱵᱟᱢ ᱧᱮᱞ ᱞᱮᱠᱷᱟᱱ,
ᱦᱩᱸ
ᱦᱮᱸ ᱛᱟᱦᱞᱮ
ᱟᱨ ᱛᱟᱦᱞᱮ ᱵᱚᱭᱦᱟ ᱟᱯᱮ ᱥᱮᱫ ᱫᱚ ᱪᱮᱫ ᱞᱮᱠᱟ ᱚᱱᱠᱟᱱ ᱡᱟᱭᱜᱟ ᱠᱚ?
ᱟᱞᱮ ᱥᱮᱱ ᱫᱚ ᱚᱱᱠᱟ ᱡᱟᱭᱜᱟ ᱞᱟᱹᱭ ᱛᱮᱫᱚ ᱚᱱᱠᱟ ᱫᱚ ᱥᱩᱥᱩᱱᱤᱭᱟᱹ ᱯᱟᱦᱟᱲ ᱜᱮ ᱢᱮᱱᱟᱜᱼᱟ ᱟᱫᱚ ᱚᱱᱠᱟ ᱫᱚ ᱪᱮᱫ ᱜᱮ ᱵᱟᱹᱱᱩᱜᱼᱟ᱾
ᱟᱪᱪᱷᱟ ᱟᱪᱪᱷᱟ ᱚᱱᱟ ᱵᱩᱨᱩ?
ᱦᱳᱭ
ᱵᱩᱨᱩ ᱦᱚᱸ ᱚᱱᱟ ᱥᱟᱱᱟᱢ ᱦᱚᱲ ᱜᱮ ᱟᱹᱰᱤ ᱜᱮᱵᱚᱱ ᱠᱩᱥᱤᱭᱟᱜ ᱜᱮᱭᱟ, ᱡᱟᱦᱟᱭ ᱫᱚ ᱟᱸ ᱵᱩᱨᱩ ᱦᱚᱸ ᱟᱹᱰᱤ ᱢᱟᱱᱮ ᱧᱩᱛᱩᱢᱟᱱ ᱯᱷᱮᱢᱟᱥ ᱤᱭᱟᱹ ᱜᱮ ᱠᱟᱱᱟ ᱫᱚᱨᱭᱟ ᱪᱮᱫ ᱵᱩᱨᱩ ᱦᱚᱸ ᱚᱱᱠᱟ ᱜᱮ ᱧᱩᱛᱩᱢ ᱛᱮᱫᱚ ᱵᱟᱨᱟ ᱵᱟᱹᱨᱤ ᱧᱚᱜ ᱜᱮ᱾ ᱦᱳᱭ ᱟᱨ ᱛᱟᱦᱞᱮ ᱟᱯᱮ ᱥᱮᱫ ᱟᱯᱮ ᱥᱮᱫ ᱜᱮ ᱵᱩᱨᱩ ᱵᱚᱸᱜᱟ ᱠᱚ ᱥᱮ ᱪᱮ ᱚᱠᱟ ᱥᱮᱫ?
ᱵᱟᱝ ᱵᱟᱝ ᱵᱩᱨᱩ ᱵᱚᱸᱜᱟ ᱫᱚ ᱵᱟᱝ ᱦᱩᱭᱩᱜ ᱜᱮᱭᱟ ᱟᱞᱮ ᱥᱮᱱ ᱫᱚ᱾
ᱟᱪᱪᱷᱟ ᱚ ᱟᱫᱚᱞᱤᱧ ᱟᱸᱡᱚᱢ ᱠᱟᱜ ᱜᱮᱭᱟ ᱵᱩᱨᱩ ᱚᱠᱟ ᱠᱚᱨᱮ ᱦᱚᱭᱛᱚ ᱚᱱᱟ ᱠᱚᱨᱮ ᱜᱮ ᱵᱩᱨᱩ ᱵᱚᱸᱜᱟ ᱠᱚᱫᱚ ᱦᱳᱭᱳᱜ
ᱵᱟᱝ ᱵᱟᱝ ᱟᱞᱮ ᱥᱮᱱ ᱫᱚ ᱚᱱᱛᱮ ᱵᱩᱨᱩ ᱵᱚᱸᱜᱟ ᱫᱚ ᱵᱟᱝ ᱦᱩᱭᱩᱜᱼᱟ᱾
ᱟᱪᱪᱷᱟ ᱟᱫᱚ ᱚᱱᱟ ᱵᱩᱨᱩ ᱜᱮ ᱟᱹᱰᱤ ᱟᱸᱡᱚᱢ ᱦᱚᱸᱞᱤᱧ ᱟᱸᱡᱚᱢ ᱠᱟᱜ ᱜᱮᱭᱟ ᱟᱹᱰᱤ ᱯᱷᱮᱢᱟᱥ ᱧᱚᱜ ᱜᱮᱭᱟ ᱱᱚᱣᱟ ᱤᱭᱟᱹ ᱤᱭᱟᱹ ᱨᱮᱫᱚ ᱱᱚᱣᱟ ᱟᱵᱚ ᱯᱚᱪᱷᱤᱢ ᱵᱟᱝᱞᱟ ᱨᱮᱫᱚ᱾ ᱦᱩᱸ ᱟᱫᱚ ᱚᱱᱟ ᱥᱟᱭᱤᱰ ᱜᱮ ᱵᱩᱨᱩ ᱠᱚᱫᱚ ᱦᱮᱸ᱾ ᱛᱟᱦᱞᱮ ᱚᱸᱰᱮ ᱥᱳᱨ ᱜᱮᱭᱟ ᱛᱟᱦᱞᱮ ᱚᱱᱟ ᱠᱚᱫᱚ?
ᱦᱳᱭ ᱥᱳᱨ ᱜᱮᱭᱟ, ᱦᱮᱸ ᱚᱸᱰᱮ ᱫᱚ ᱠᱟᱪᱷᱟ ᱠᱟᱹᱪᱷᱤ ᱜᱮᱭᱟ᱾
ᱟᱪᱪᱷᱟ ᱟᱪᱪᱷᱟ
ᱵᱟᱝ ᱥᱟᱺᱜᱤᱧᱟ ᱟᱡᱚᱢ ᱠᱟᱜ
ᱮᱠᱫᱚᱢ ᱦᱳᱭ ᱦᱮᱸ ᱦᱮᱸ ᱟᱸᱡᱚᱢ ᱵᱟᱲᱟ ᱠᱚᱫᱚ ᱦᱳᱭ ᱠᱟᱱ ᱜᱮᱭᱟ ᱢᱳᱵᱟᱭᱤᱞ ᱠᱚᱨᱮ ᱱᱮᱛᱟᱨ ᱫᱚ ᱡᱚᱛᱚ ᱞᱮᱠᱟᱱ ᱡᱤᱱᱤᱥ ᱜᱮ ᱧᱮᱞ ᱜᱟᱱᱚᱜ ᱠᱟᱱᱟ ᱥᱮ ᱟᱸᱡᱚᱢ ᱧᱮᱞ ᱟᱫᱚ ᱚᱱᱟ ᱫᱚ ᱱᱮᱛᱟᱨ ᱫᱚ ᱵᱟᱝ ᱧᱮᱞ ᱞᱮᱠᱟᱱᱟᱜ ᱫᱚ ᱪᱮᱫ ᱜᱮ ᱵᱟᱹᱱᱩᱜ-ᱟ
ᱦᱩᱸ
ᱢᱳᱵᱟᱭᱤᱞ ᱛᱟᱦᱮᱸ ᱞᱮᱱᱠᱷᱟᱱ ᱡᱚᱛᱚ ᱢᱟᱱᱮ ᱵᱟᱢ ᱪᱟᱞᱟᱣ ᱠᱟᱱ ᱨᱮᱦᱚᱸ ᱢᱟᱱᱮ ᱧᱮᱞ ᱡᱮᱢ ᱵᱟᱲᱟᱭ ᱠᱮᱜ-ᱟ ᱡᱮ ᱱᱚᱣᱟ ᱫᱚ ᱱᱚᱰᱮ ᱱᱚᱝᱠᱟ
ᱦᱳᱭ
ᱦᱩᱸ᱾ ᱟᱫᱚ ᱛᱟᱦᱚᱞᱮ ᱱᱤᱛᱚᱜ ᱫᱚ ᱪᱮᱫ ᱞᱮᱠᱟ ᱡᱟᱹᱯᱤᱫ ᱦᱩᱭᱩᱜ ᱟᱥᱮ ᱪᱮᱫ ᱞᱮᱠᱟ?
ᱡᱟᱹᱯᱤᱫ ᱡᱟᱹᱯᱤᱫ ᱫᱚ ᱡᱟᱹᱯᱤᱫ ᱦᱩᱭᱩᱜ-ᱟ᱾
ᱚ ᱫᱟᱠᱟ ᱠᱚᱫᱚ ᱡᱚᱢ ᱵᱟᱲᱟ
ᱦᱩᱸ ᱡᱚᱢ ᱦᱩᱭ ᱠᱟᱱᱟ᱾
ᱟᱨ ᱮᱠᱟᱞᱛᱮ ᱧᱤᱫᱟᱹ ᱵᱮᱲᱟ ᱮᱠᱟᱞᱛᱮ ᱟᱫᱚ ᱧᱤᱫᱟᱹ ᱵᱮᱲᱟ ᱵᱤᱱ ᱟᱪᱪᱷᱟ ᱟᱪᱪᱷᱟ, ᱦᱳᱭ ᱛᱚ ᱢᱟ ᱛᱟᱦᱚᱞᱮ ᱵᱚᱭᱦᱟ ᱛᱟᱦᱚᱞᱮ ᱱᱚᱝ ᱠᱟᱜᱮ ᱛᱮᱦᱮᱧ ᱫᱚ, ᱴᱷᱤᱠ ᱜᱮᱭᱟ᱾